ᱦᱳᱭ ᱜᱚᱝᱠᱮ ᱡᱚᱦᱟᱨ ᱜᱮ᱾ ᱛᱚᱵᱮ ᱦᱳᱭ ᱪᱮᱫ ᱵᱮᱱ ᱪᱮᱠᱟ ᱵᱟᱲᱟᱭ ᱠᱟᱱᱟ ᱱᱤᱛᱚᱜ ᱫᱚ?
ᱦᱳᱭ ᱱᱤᱛᱚᱜ ᱫᱚ ᱱᱚᱜᱼᱚᱭ ᱚᱲᱟᱜ ᱠᱚᱨᱮ ᱫᱩᱲᱩᱵᱽ ᱵᱟᱲᱟ ᱦᱩᱭ ᱠᱟᱱᱟ᱾
ᱟᱪᱪᱷᱟ ᱦᱳᱭ᱾ ᱟᱹᱞᱤᱧ ᱦᱚᱸ ᱢᱟᱱᱮ ᱡᱤᱨᱟᱹᱣ ᱵᱟᱲᱟ ᱠᱟᱱᱟᱞᱤᱧ ᱵᱚᱞᱮ ᱛᱷᱚᱲᱟ ᱜᱟᱱ ᱞᱟᱦᱟ ᱧᱚᱜ ᱫᱟᱠᱟ ᱠᱚᱞᱤᱧ ᱡᱚᱢ ᱵᱟᱲᱟ ᱠᱮᱫᱟ, ᱟᱫᱚ ᱚᱱᱠᱟᱜ ᱜᱮ ᱢᱤᱫ ᱵᱟᱨ ᱪᱮᱫ ᱠᱚᱪᱚᱝ ᱠᱟᱹᱢᱤ ᱛᱟᱦᱮᱸ ᱠᱟᱱᱟ ᱚᱱᱟ ᱛᱟᱭᱚᱢ ᱡᱤᱨᱟᱹᱣ ᱵᱟᱲᱟ ᱠᱟᱛᱮ ᱦᱚᱸᱜ ᱡᱤᱨᱟᱹᱣ ᱡᱤᱨᱟᱹᱣ ᱜᱮ ᱦᱟᱸᱜ ᱟᱵᱮᱱ ᱥᱟᱶ ᱞᱤᱧ ᱮ ᱨᱚᱯᱚᱲᱮᱫ ᱠᱟᱱᱟ᱾
ᱮᱸ᱾
ᱛᱚᱵᱮ ᱟᱲᱟᱝ ᱠᱚᱢᱟ ᱴᱷᱤᱠ-ᱴᱷᱟᱠ ᱜᱮ ᱟᱸᱡᱚᱢᱚᱜ ᱠᱟᱱᱟ ᱛᱚ?
ᱦᱚᱸ ᱴᱷᱤᱠ ᱴᱷᱟᱠ ᱜᱮ ᱟᱹᱡᱚᱢᱚᱜ ᱠᱟᱱᱟ᱾
ᱦᱳᱭ ᱦᱳᱭ ᱟᱵᱤᱱᱟᱜ ᱦᱚᱸ ᱱᱟᱯᱟᱭ ᱜᱮ ᱟᱸᱡᱚᱢᱚᱜ ᱠᱟᱱ ᱛᱟᱵᱤᱱᱟ᱾ ᱛᱚ ᱜᱚᱝᱠᱮ ᱥᱟᱛᱟᱢ ᱫᱚ ᱪᱮᱫ ᱞᱟᱝ ᱩᱰᱩᱜᱟ?
ᱟᱫᱚ ᱢᱟᱥᱮ ᱡᱟᱦᱟᱸᱭ ᱠᱚ ᱠᱚ ᱵᱟᱝ ᱠᱚ ᱨᱚᱲ ᱜᱚᱫ ᱠᱟᱜᱼᱟ ᱟᱫᱚ ᱦᱟᱸᱜ ᱚᱱᱠᱟᱱᱟᱜ
ᱛᱚᱵᱮ ᱜᱚᱝᱠᱮ ᱦᱳᱭ᱾ ᱠᱟᱹᱴᱤᱜ ᱠᱟᱹᱴᱤᱜ ᱟᱞᱜᱟ ᱟᱞᱜᱟ ᱜᱮ ᱞᱟᱝ ᱨᱚᱯᱚᱲᱟ᱾
ᱦᱳᱭ᱾
ᱪᱮᱫ ᱞᱮᱠᱟ ᱦᱚᱭᱛᱚ ᱟᱹᱵᱮᱱᱟᱜ ᱠᱟᱛᱷᱟ ᱟᱹᱞᱤᱧᱟᱜ ᱠᱟᱛᱷᱟ ᱢᱤᱞᱟᱹᱣ ᱪᱟᱞᱟᱜ, ᱢᱟᱱᱮ ᱠᱟᱛᱷᱟ ᱛᱟᱵᱚᱱᱼᱟ ᱱᱚᱝᱠᱟ ᱦᱟᱸᱜ, ᱟᱭᱢᱟ ᱫᱷᱟᱨᱟ ᱟᱭᱢᱟ ᱞᱮᱠᱟ ᱚᱲᱟᱜ ᱵᱚᱱ ᱵᱮᱱᱟᱣ ᱮᱫᱟ᱾ ᱛᱚ ᱪᱮᱫ ᱞᱮᱠᱟᱱᱟᱜ ᱚᱲᱟᱜ ᱨᱮ ᱪᱮᱜ ᱪᱮᱜ ᱠᱚ ᱥᱟᱢᱟᱱ ᱞᱟᱹᱠᱛᱤᱜᱼᱟ᱾ ᱛᱚ ᱱᱚᱣᱟ ᱠᱚᱜᱮ ᱞᱟᱝ ᱨᱚᱯᱚᱲ ᱤᱫᱤᱭᱟ ᱥᱮ ᱪᱮᱜ ᱵᱮᱱ ᱢᱮᱱ ᱮᱫᱟ?
ᱦᱳᱭ ᱦᱳᱭ ᱜᱟᱱᱚᱜ ᱜᱮᱭᱟ᱾
ᱦᱳᱭ᱾ ᱛᱚᱵᱮ ᱦᱳᱭ ᱛᱚ ᱢᱟᱲᱟᱝ ᱨᱮ ᱟᱹᱞᱤᱧ ᱞᱤᱧ ᱮᱦᱚᱵ ᱮᱫᱟ, ᱛᱚ ᱜᱚᱝᱠᱮ ᱱᱮᱛᱟᱨ ᱢᱟ ᱦᱟᱸᱜ ᱟᱸ ᱟᱭᱢᱟ ᱟᱭᱢᱟ ᱜᱮ ᱦᱟᱸᱜ ᱛᱮ ᱵᱤᱞᱰᱤᱝ ᱵᱚᱱ ᱵᱮᱱᱟᱣᱮᱜ ᱠᱟᱱᱟ, ᱟᱭᱢᱟ ᱡᱟᱭᱜᱟ ᱨᱮᱜᱮ ᱞᱟᱹᱴᱩ ᱞᱟᱹᱴᱩ ᱵᱤᱞᱰᱤᱝ ᱛᱚᱵᱮ ᱦᱮᱸ ᱛᱚ ᱚᱱᱟ ᱵᱤᱞᱰᱤᱝ ᱠᱚᱨᱮ ᱦᱟᱸᱜ ᱟᱸ ᱪᱮᱜ ᱪᱮᱜ ᱠᱚ ᱥᱟᱢᱟᱱ ᱞᱟᱹᱠᱛᱤᱜ ᱠᱟᱱᱟ ᱵᱤᱞᱰᱤᱝ ᱵᱮᱱᱟᱣ ᱞᱟᱹᱜᱤᱫ ᱛᱮ, ᱛᱚ ᱚᱱᱟ ᱠᱚᱜᱮ ᱛᱷᱚᱲᱟ ᱜᱟᱱ ᱞᱟᱹᱭ ᱟᱸᱡᱚᱢ ᱞᱟᱝ ᱵᱮᱱ?
ᱦᱳᱭ ᱟᱫᱚᱜ ᱦᱟᱸᱜ ᱱᱤᱛᱚᱜ ᱢᱟ ᱧᱮᱞᱚᱜᱚᱜ ᱠᱟᱱᱟ ᱟᱭᱢᱟ ᱦᱚᱲ ᱜᱮ ᱥᱮ ᱡᱟᱣ ᱠᱷᱚᱱ ᱥᱮᱫᱟᱭ ᱠᱷᱚᱱ ᱫᱚ ᱦᱟᱸᱜ ᱢᱟᱱᱮ ᱴᱟᱠᱟ ᱯᱩᱭᱥᱟᱹ ᱠᱷᱚᱱ ᱢᱟᱱᱮ ᱟᱨᱡᱟᱣ ᱠᱚ ᱛᱟᱵᱚ ᱡᱟᱹᱥᱛᱤ ᱭᱟᱠᱟᱱᱟ
ᱦᱳᱭ᱾
ᱟᱫᱚ ᱵᱩᱥᱩᱵ ᱚᱲᱟᱜ ᱠᱚᱨᱮ, ᱯᱷᱤᱨ ᱚᱱᱟ ᱴᱟᱹᱞᱞᱤ ᱚᱲᱟᱜ ᱠᱷᱟᱯᱨᱟ ᱚᱲᱟᱜ ᱠᱚᱨᱮ ᱢᱟ ᱵᱚ ᱛᱟᱦᱮᱸ ᱵᱟᱲᱟ ᱦᱟᱠᱟᱱ ᱜᱮᱭᱟ,
ᱦᱳᱭ ᱛᱟᱦᱮᱸ ᱵᱟᱲᱟ ᱣᱟᱠᱟᱱ ᱜᱮᱵᱚ ᱵᱚᱱ᱾
ᱦᱳᱭ ᱟᱫᱚ ᱱᱮᱛᱟᱨ ᱫᱚ ᱦᱟᱸᱜ ᱢᱟᱱᱮ ᱠᱟᱹᱴᱤᱡ ᱵᱮᱥ ᱧᱚᱜ ᱚᱲᱟᱜ ᱵᱚ ᱠᱷᱚᱡᱚᱜ ᱠᱟᱱᱟ ᱡᱟᱦᱟᱸ ᱫᱚ ᱫᱟᱞᱟᱱ ᱚᱲᱟᱜ ᱰᱷᱟᱹᱞᱟᱹᱭ ᱚᱲᱟᱜ, ᱟᱫᱚ ᱦᱳᱭ, ᱫᱟᱜ, ᱫᱟᱜ ᱥᱮ ᱡᱟᱹᱯᱩᱫ ᱠᱚᱛᱮ ᱥᱮ ᱡᱟᱦᱟᱸᱱᱟᱜ ᱠᱚᱛᱮ ᱢᱟᱱᱮ ᱵᱟᱝᱼᱮ ᱨᱟᱹᱯᱩᱫ ᱫᱟᱲᱮᱭᱟᱜᱼᱟ ᱟᱫᱚ- ᱱᱚᱜᱼᱚ ᱱᱚᱸᱠᱟ ᱜᱮ ᱦᱟᱸᱜ ᱟᱫᱚ ᱟᱵᱚ ᱢᱟ ᱦᱟᱸᱜ ᱩᱱᱟᱹᱜ ᱢᱟ ᱵᱩᱫᱷᱤ ᱫᱤᱥᱟᱹ ᱵᱟᱹᱱᱩᱜ ᱛᱟᱵᱚᱱᱟ ᱡᱮ ᱵᱤᱞᱰᱤᱝ ᱵᱮᱱᱟᱣ ᱞᱟᱹᱜᱤᱜ ᱫᱚ ᱪᱮᱫ ᱪᱮᱫ ᱠᱚ ᱞᱟᱹᱠᱛᱤᱜᱼᱟ, ᱟᱫᱚ ᱚᱱᱮ ᱦᱟᱸᱜ ᱪᱤᱞᱤ ᱩᱱᱠᱩ ᱤᱧᱡᱤᱱᱤᱭᱟᱨ ᱠᱳᱠᱳ ᱢᱮᱛᱟ ᱠᱚ ᱠᱟᱱᱟ ᱦᱟᱸᱜ ᱟᱫᱚ ᱩᱱᱠᱩ ᱜᱮ ᱦᱟᱸᱜ ᱱᱚᱣᱟ ᱠᱟᱹᱢᱤ ᱫᱚ ᱦᱟᱸᱜ ᱠᱚ ᱮᱦᱚᱵ ᱣᱟᱠᱟᱣᱟᱜ ᱵᱚᱱᱟ
ᱦᱳᱭ ᱮᱦᱚᱵ ᱠᱚᱣᱟ ᱵᱚ ᱱᱩᱠᱩ᱾
ᱦᱳᱭ ᱟᱫᱚ ᱟᱵᱚ ᱫᱚ ᱦᱟᱸᱜ ᱱᱚᱣᱟ ᱫᱚ ᱵᱮᱱᱟᱣᱮᱫ ᱜᱮᱭᱟ ᱦᱟᱸᱜ ᱟᱫᱚ ᱟᱵᱚ ᱫᱚᱵᱚ ᱧᱮᱞ ᱪᱮᱫ ᱟᱠᱟᱜᱼᱟ ᱩᱱᱠᱩ ᱠᱚᱴᱷᱮᱱ ᱜᱮ ᱦᱟᱸᱜ᱾
ᱦᱳᱭ ᱧᱮᱞ ᱪᱮᱫ ᱟᱠᱟ ᱫᱟ ᱵᱚᱱ᱾
ᱦᱳᱭ ᱵᱟᱝᱠᱷᱟᱱ ᱟᱵᱚ ᱫᱚ ᱱᱚᱜᱼᱚᱭ ᱡᱟᱦᱟᱸ ᱵᱩᱥᱩᱵ ᱚᱲᱟᱜ ᱠᱚᱵᱚ ᱵᱮᱱᱟᱣ ᱠᱮᱫᱼᱟ ᱦᱟᱥᱟ ᱨᱮᱱᱟᱜ ᱥᱮ ᱜᱩᱲᱦᱟᱹ ᱚᱲᱟᱜ, ᱦᱚ ᱟᱫᱚ ᱱᱚᱣᱟ ᱫᱚ ᱦᱟᱸᱜ ᱟᱵᱚᱨᱮᱱ ᱦᱟᱯᱲᱟᱢ ᱠᱚᱴᱷᱮᱱ ᱠᱷᱚᱱ ᱵᱚ ᱪᱮᱫ ᱟᱹᱜᱩ ᱟᱠᱟᱼᱟ ᱩᱱᱠᱩ ᱜᱮ ᱢᱟᱲᱟᱝ ᱱᱚᱣᱟ ᱠᱚᱫᱚ ᱠᱚ ᱮᱦᱚᱵ ᱟᱠᱟᱜᱼᱟ, ᱵᱮᱱᱟᱣ ᱢᱟ,
ᱦᱳᱭ᱾
ᱟᱜ ᱫᱚᱱ ᱱᱚᱜᱼᱚᱼᱱᱚᱣᱟ ᱵᱤᱞᱰᱤᱝ ᱵᱮᱱᱟᱣ ᱠᱚᱫᱚ ᱦᱟᱸᱜ ᱩᱱᱠᱩ ᱟᱵᱚᱨᱮᱱ ᱩᱱᱠᱩ ᱤᱧᱡᱤᱱᱤᱭᱟᱨ ᱠᱚ ᱥᱮ ᱪᱤᱞᱤ ᱠᱚ ᱩᱱᱠᱚ ᱵᱮᱱᱟᱣ ᱵᱮᱱᱟᱣ ᱥᱮ ᱟᱵᱚ ᱫᱚ ᱱᱚᱜᱼᱚᱸᱭ ᱵᱚ ᱧᱮᱞᱮᱫ ᱠᱚᱣᱟ ᱦᱚᱲ ᱟᱫᱚ ᱚᱸᱰᱮ ᱫᱚᱢ ᱜᱚᱜ ᱵᱟᱲᱟᱭᱮᱜᱼᱟ, ᱡᱮ ᱚᱲᱟᱜ ᱵᱮᱱᱟᱣ ᱞᱟᱹᱜᱤᱫ ᱥᱮ ᱵᱤᱞᱰᱤᱝ ᱵᱮᱱᱟᱣ ᱞᱟᱹᱜᱤᱫ ᱛᱮᱫᱚ ᱱᱚᱜᱼᱚᱼᱱᱟ ᱢᱮᱬᱦᱮᱫ ᱨᱮᱱᱟᱜ ᱨᱚᱰ ᱫᱚᱨᱠᱟᱨᱚᱜ ᱠᱟᱱᱟ, ᱚᱱᱟ ᱫᱷᱤᱨᱤ ᱡᱟᱦᱟᱸ ᱜᱩᱴᱤ ᱵᱚ ᱢᱮᱛᱟᱜ ᱠᱟᱱᱟ ᱚᱱᱟ ᱠᱚᱦᱚᱸ ᱞᱟᱹᱠᱛᱤᱜ ᱠᱟᱱᱟ, ᱵᱟᱞᱤ ᱞᱟᱹᱠᱛᱤᱜ ᱠᱟᱱᱟ ᱥᱤᱢᱮᱱᱴ ᱞᱟᱹᱠᱛᱤᱜ ᱠᱟᱱᱟ ᱾ ᱟᱨ ᱚᱱᱟ ᱵᱮᱱᱟ ᱞᱟᱹᱜᱤᱫ ᱠᱚ ᱢᱤᱥᱛᱨᱤ ᱞᱟᱹᱠᱛᱤᱜ ᱠᱟᱱᱟ ᱡᱟᱦᱟᱸᱭ ᱫᱚ ᱦᱟᱸᱜ ᱚᱱᱟ ᱠᱟᱹᱢᱤ ᱠᱚᱠᱚ ᱵᱟᱲᱟᱭᱟ ᱾
ᱦᱳᱭ᱾
ᱟᱨ ᱚᱱᱟ ᱡᱟᱦᱟᱸ ᱡᱟᱢ ᱥᱟᱵ ᱦᱚᱪᱚ ᱞᱟᱹᱜᱤᱫ ᱫᱚ ᱦᱟᱸᱜ ᱢᱟᱱᱮ ᱥᱤᱢᱮᱱᱴ ᱞᱟᱹᱠᱛᱤᱜ ᱠᱟᱱᱟ ᱱᱚᱜᱼᱱᱚᱣᱟ ᱠᱚᱜᱮ ᱟᱵᱚ ᱫᱚ ᱦᱚᱲ ᱴᱷᱮᱱ ᱵᱚ ᱪᱮᱫ ᱠᱟᱜᱼᱟ ᱟᱨ ᱚᱱᱟ ᱪᱮᱜ ᱠᱟᱛᱮ ᱜᱮ ᱦᱟᱸᱜ ᱟᱵᱚ ᱦᱚᱸ ᱚᱱᱟ ᱠᱟᱹᱣ ᱠᱟᱛᱮ ᱵᱚ ᱠᱟᱹᱢᱤ ᱠᱟᱱ ᱛᱟᱵᱚ ᱵᱮᱱᱟᱣᱮᱫᱼᱟ ᱾
ᱦᱳᱭ,
ᱟᱫᱚ ᱢᱟᱥᱮ ᱟᱹᱵᱤᱱ ᱠᱟᱹᱴᱤᱡ ᱞᱟᱹᱭ ᱵᱤᱱ?
ᱦᱳᱭ ᱟᱵᱮᱱ ᱡᱮᱞᱮᱠᱟ ᱵᱮᱱ ᱢᱮᱱ ᱠᱮᱫᱟ ᱚᱝᱠᱟ ᱠᱟᱱ ᱜᱮᱭᱟ ᱾ ᱛᱚ ᱡᱮᱞᱮᱠᱟ ᱵᱚᱱ ᱪᱮᱫ ᱵᱟᱲᱟ ᱜᱟᱫᱟ ᱦᱚᱲ ᱠᱚᱴᱷᱮᱱ ᱧᱮᱞ ᱵᱟᱲᱟ ᱠᱟᱛᱮᱫ ᱜᱮ ᱾ ᱟᱫᱚ ᱾ ᱞᱟᱹᱠᱛᱤ ᱫᱚ ᱚᱱᱮ ᱵᱚᱱ ᱢᱮᱱᱟ ᱴᱟᱠᱟ ᱢᱟ ᱛᱮᱫ ᱮ ᱴᱟᱠᱟ ᱜᱮᱦᱟᱭ ᱠᱟᱹᱢᱤᱭᱟ ᱡᱚᱛ ᱛᱚ ᱚᱱᱟ ᱢᱟ ᱟᱛᱮ ᱞᱟᱹᱠᱛᱤ ᱛᱟᱵᱚᱱ ᱜᱮᱭᱟ ᱾ ᱛᱚᱵᱮ ᱦᱳᱭ ᱵᱤᱞᱰᱤᱝ ᱨᱮ ᱡᱮᱞᱮᱠᱟ ᱵᱮᱱ ᱢᱮᱱ ᱫᱟ ᱾ ᱢᱤᱜ ᱥᱮᱜ ᱠᱷᱚᱡ ᱞᱤᱧ ᱞᱟᱹᱭ ᱤᱫᱤᱭᱟ ᱢᱟᱱᱮ ᱢᱟᱲᱟᱝ ᱨᱮᱢᱟ ᱮᱱᱛᱮ ᱜᱤᱛᱤᱞ ᱞᱟᱹᱠᱛᱤᱜᱼᱟ ᱛᱚ ᱾ ᱜᱤᱛᱤᱞ ᱞᱟᱹᱠᱛᱤᱜᱼᱟ ᱤᱱᱟᱹ ᱠᱟᱛᱮᱜ ᱟ ᱥᱤᱢᱮᱱᱴ ᱞᱟᱹᱠᱛᱤᱜᱼᱟ ᱾ ᱚᱱᱟ ᱠᱟᱛᱮᱫ ᱫᱟᱦᱟᱜ ᱢᱟᱱᱮ ᱫᱷᱤᱨᱤ ᱞᱟᱹᱠᱛᱤ ᱟᱵᱚᱱᱟ ᱾ᱟᱨ ᱨᱚᱰ ᱞᱟᱹᱠᱛᱤ ᱟᱵᱩᱱᱟ ᱟᱨ ᱥᱟᱶᱛᱮ ᱢᱟᱱᱮ ᱤᱴᱟᱹ ᱾ ᱞᱟᱹᱠᱛᱤ ᱟᱵᱩᱱᱟ ᱟᱨ ᱥᱟᱶᱛᱮ ᱛᱟᱨ ᱠᱚᱦᱚᱸ ᱞᱟᱹᱠᱛᱤ ᱟᱵᱚᱱᱟ ᱾ ᱛᱚ ᱱᱚᱣᱟ ᱠᱚᱛᱮ ᱜᱮ ᱦᱟᱸᱜ ᱵᱚᱱ ᱠᱟᱹᱢᱤᱭᱟ ᱛᱚ ᱠᱟᱹᱢᱤ ᱠᱟᱹᱢᱤᱛᱮᱭ ᱛᱚ ᱚᱱᱠᱟᱜ ᱜᱮ ᱦᱟᱸᱜ ᱵᱚᱱ ᱵᱮᱱᱟᱣ ᱨᱟᱠᱟᱵᱮᱜ ᱜᱮ ᱛᱚ ᱥᱟᱶᱛᱮ ᱟᱨᱦᱚᱸ ᱚᱱᱮ ᱠᱚ ᱢᱮᱱᱟ ᱢᱟᱱᱮ ᱴᱤᱱ ᱠᱚᱦᱚᱸ ᱞᱟᱹᱠᱛᱤᱜ ᱜᱮᱭᱟ ᱾ ᱟᱨ ᱯᱨᱚᱛᱷᱚᱢ ᱚᱠᱛᱮ ᱨᱮᱢᱟ ᱮᱛᱮᱜ ᱚᱱᱟ ᱴᱤᱵᱷᱤ ᱠᱟᱜ ᱞᱟᱹᱜᱤᱫ ᱛᱮ ᱢᱟ ᱮᱛᱮᱫ ᱤᱭᱟᱹ ᱠᱚᱦᱚᱸ ᱞᱟᱠ ᱛᱤᱜ ᱜᱮᱭᱟ ᱡᱟᱦᱟ ᱞᱮᱠᱟ ᱵᱮᱱ ᱢᱮᱱᱟ ᱢᱟᱫ ᱠᱚᱦᱚᱸ ᱞᱟᱹᱠᱛᱤᱜ ᱜᱮᱭᱟ ᱾ ᱟᱨ ᱚᱱᱟ ᱛᱟᱭᱚᱢ ᱫᱚ ᱠᱟᱴ ᱠᱚ ᱞᱟᱹᱠᱛᱤᱜ-ᱟ ᱾ ᱫᱚᱨᱡᱟ ᱠᱚ ᱵᱮᱱᱟᱣ ᱞᱟᱹᱜᱤᱛ ᱛᱮ ᱥᱮ ᱠᱷᱟᱲᱤ ᱠᱚᱠᱚ ᱵᱮᱱᱟᱣ ᱞᱟᱜᱤᱫ ᱛᱮ ᱚᱱᱚ ᱚᱱᱟ ᱠᱚᱜᱮ ᱦᱟᱸᱜ ᱡᱟᱹᱥᱛᱤ ᱫᱚᱵᱚᱱ ᱵᱮᱵᱚᱦᱟᱨᱟ ᱥᱮ ᱟᱹᱰᱤ ᱞᱟᱹᱠᱛᱤ ᱟᱵᱚᱱᱟ ᱾ ᱛᱚ ᱯᱚᱭᱥᱟ ᱛᱟᱦᱮᱸ ᱞᱮᱱᱠᱷᱟᱡ ᱢᱟ ᱢᱟᱲᱟᱝ ᱨᱮᱢᱟ ᱚᱱᱟ ᱠᱚ ᱵᱚᱥᱛᱩ ᱜᱮᱵᱚᱱ ᱡᱩᱴᱟᱹᱣ ᱡᱟᱹᱨᱩᱲᱟ ᱮ ᱡᱩᱴᱟᱹᱣ ᱡᱟᱣᱨᱟᱭᱟ ᱛᱚ ᱾ ᱛᱚ ᱢᱟᱲᱟᱝ ᱨᱮ ᱚᱠᱟᱴᱟᱜ ᱡᱟᱹᱨᱩᱲ ᱠᱟᱱᱟ ᱦᱟᱸᱜ ᱚᱱᱟ ᱜᱮᱵᱚᱱ ᱡᱩᱴᱟᱹᱣ ᱞᱟᱦᱟᱭᱟ ᱾ ᱛᱚ ᱥᱮᱥ ᱢᱮᱥ ᱨᱮ ᱚᱠᱟᱴᱟᱜ ᱡᱟᱹᱨᱩᱲ ᱠᱟᱱᱟ ᱦᱟᱸᱜ ᱚᱱᱟ ᱛᱟᱭᱚᱢ ᱛᱮᱵᱚᱱ ᱡᱩᱴᱟᱹᱣ ᱠᱮᱜ ᱜᱮ ᱚᱱᱮ ᱚᱱᱠᱟ ᱟᱨ ᱛᱚᱵᱮ ᱜᱚᱝ ᱠᱮ ᱢᱮᱱᱮᱜ ᱠᱟᱱᱟᱞᱤᱧ ᱦᱳᱭ ᱟᱵᱮᱱ ᱦᱚᱸ ᱟᱹᱞᱤᱧ ᱪᱮᱛᱟᱱ ᱨᱮ ᱢᱤᱫᱴᱮᱱ ᱠᱩᱠᱞᱤ ᱵᱮᱱ ᱫᱚᱦᱚ ᱠᱮᱭᱟ?
ᱦᱳ ᱟᱫᱚ ᱦᱟᱸᱜ ᱱᱚᱜ ᱱᱚᱣᱟ ᱡᱟᱦᱟ ᱦᱟᱸᱜ ᱵᱤᱞᱰᱤᱝ ᱥᱮ ᱫᱟᱞᱟᱱ ᱚᱲᱟᱜ ᱵᱚ ᱵᱮᱱᱟᱣᱮᱜ-ᱟ ᱟᱫᱚ ᱱᱚᱣᱟ ᱫᱚ ᱦᱟᱸᱜ ᱟᱵᱚᱣᱟᱜ ᱛᱤᱛᱮ ᱥᱮ ᱟᱵᱚ ᱛᱮᱫᱚ ᱦᱟᱸᱜ ᱪᱮᱫ ᱦᱚᱸ ᱵᱟᱵᱚᱱ ᱵᱮᱱᱟᱣ ᱫᱟᱲᱮᱭᱟᱜ ᱠᱟᱱᱟ ᱾ ᱢᱟᱱᱮ ᱡᱟᱦᱟᱸᱠ ᱞᱟᱜᱟᱜ ᱠᱟᱱᱟ ᱚᱲᱟᱜ ᱵᱮᱱᱟᱣ ᱨᱮ ᱦᱮᱸ ᱚᱱᱟ ᱫᱚ ᱡᱷᱚᱛᱚ ᱠᱤᱨᱤᱧ ᱦᱩᱭᱩᱜ ᱠᱟᱱᱟ ᱾
ᱦᱳᱭ,
ᱛᱟᱨᱯᱚᱨᱮ ᱟᱨᱚ ᱚᱸᱰᱮ ᱠᱟᱹᱴᱤᱡ ᱞᱤᱧ ᱢᱮᱱᱟ ᱡᱚᱠᱷᱚᱱ ᱦᱟᱸᱜ ᱟᱵᱚ ᱱᱚᱣᱟ ᱦᱟᱸᱜ ᱚᱲᱟᱜ ᱵᱚ ᱵᱮᱱᱟᱣᱟ ᱦᱟᱥᱟ ᱨᱮᱱᱟᱜ ᱚᱲᱟᱜ ᱟᱨ ᱯᱷᱮᱱᱮᱞ ᱥᱮᱱᱮᱨ ᱵᱩᱥᱩᱵ ᱛᱮᱵᱚ ᱫᱟᱞᱚᱵᱟ ᱟᱫᱚ ᱱᱚᱣᱟ ᱫᱚ ᱵᱟᱝ ᱠᱤᱨᱤᱧ ᱠᱟᱛᱮᱜ ᱥᱮ ᱚᱱᱟ ᱟᱵᱚ ᱵᱟᱹᱫᱽ ᱨᱮᱱᱟᱜ ᱦᱟᱥᱟ ᱥᱮ ᱵᱩᱨᱩ ᱨᱮᱱᱟᱜ ᱱᱚᱜᱚ ᱱᱚᱣᱟ ᱥᱮᱱᱮᱨ ᱠᱚ ᱡᱷᱟᱹᱱᱴᱤ ᱠᱚ ᱟᱨ ᱡᱟᱦᱟᱸ ᱚᱲᱟᱜ ᱫᱟᱞᱚᱵ ᱞᱟᱜᱤᱫ ᱵᱩᱥᱩᱵ ᱞᱟᱹᱠᱛᱤᱜ-ᱟ ᱚᱱᱟ ᱦᱟᱸᱜ ᱟᱵᱚᱣᱟᱜ ᱪᱟᱥ ᱨᱮᱱᱟᱜ ᱜᱮ ᱟᱨ ᱚᱱᱟ ᱵᱟᱛᱟ ᱠᱚ ᱟᱨ ᱚᱱᱟ ᱛᱚᱞ ᱞᱟᱹᱜᱤᱫ ᱡᱟᱦᱟᱸ ᱜᱤᱨᱟᱹ ᱛᱚᱞ ᱞᱟᱹᱜᱤᱫ ᱵᱟᱵᱮᱨ ᱞᱟᱹᱠᱛᱤᱜᱟ ᱚᱱᱟ ᱦᱚᱸ ᱟᱵᱚ ᱜᱮᱵᱚ ᱛᱟᱦᱮᱸ ᱟᱫᱚ ᱞᱟᱹᱭ ᱞᱮᱠᱷᱟᱱ ᱞᱮᱠᱷᱟᱱ ᱫᱚ ᱟᱵᱚ ᱦᱟᱯᱲᱟᱢ ᱠᱚᱫᱚ ᱚᱱᱮ ᱴᱟᱠᱟ ᱵᱟᱝ ᱛᱟᱦᱮᱸ ᱠᱟᱱ ᱨᱮᱦᱚᱸ ᱱᱚᱜᱚ ᱱᱚᱝᱠᱟ ᱡᱷᱚᱛᱚᱣᱟᱜ ᱡᱚᱜᱟᱲ ᱠᱟᱛᱮᱫ ᱢᱟᱱᱮ ᱚᱲᱟᱜ ᱫᱩᱣᱟᱹᱨ ᱫᱚᱠᱚ ᱛᱮᱭᱟᱨ ᱞᱮᱫ ᱛᱟᱦᱮᱸ ᱠᱟᱱᱟ ᱾
ᱦᱳᱭ ᱦᱳᱭ᱾
ᱟᱫᱚ ᱱᱤᱛᱚᱜ ᱫᱚ ᱦᱟᱜ ᱧᱮᱞᱚᱜ ᱠᱟᱱᱟ ᱦᱟᱸᱜ ᱫᱟᱞᱟᱱ ᱚᱲᱟᱜ ᱥᱮ ᱵᱤᱞᱰᱤᱝ ᱫᱚ ᱦᱟᱸᱜ ᱡᱟᱦᱟᱸᱭᱟᱜ ᱴᱟᱠᱟ ᱯᱩᱭᱥᱟᱹ ᱩᱱᱤ ᱜᱮ ᱦᱟᱸᱜ ᱚᱱᱟ ᱫᱚᱭ ᱥᱟᱡᱟᱣ ᱫᱟᱲᱮᱭᱟᱜ ᱠᱟᱱᱟ ᱟᱨ ᱩᱱᱤᱜᱮ ᱦᱟᱸᱜ ᱪᱮᱦᱨᱟ ᱱᱚᱝᱠᱟ ᱢᱚᱡᱽ ᱫᱚᱭ ᱵᱮᱱᱟᱣ ᱫᱟᱲᱮᱭᱟᱜ ᱠᱟᱱᱟ ᱾
ᱦᱳᱭ ᱚᱱᱠᱟ ᱠᱟᱱ ᱜᱮᱭᱟ ᱱᱤᱛᱚᱜ ᱡᱮᱞᱮᱠᱟ ᱵᱮᱱ ᱢᱮᱱ ᱠᱮᱜ-ᱟ ᱾ ᱟᱭᱢᱟ ᱜᱮ ᱢᱟᱱᱮ ᱚᱱᱠᱟᱜᱮ ᱢᱚᱦᱟᱡᱚᱱ ᱢᱚᱦᱟᱡᱚᱱ ᱦᱚᱲ ᱠᱚ ᱩᱰᱩᱠ ᱵᱟᱲᱟᱣ ᱠᱟᱱᱟ ᱴᱟᱠᱟ ᱯᱚᱭᱥᱟ ᱵᱟᱞᱟ ᱟᱨ ᱞᱟᱦᱟᱛᱮ ᱟᱵᱚᱣᱟᱜ ᱢᱟ ᱮᱱᱛᱮᱫ ᱴᱟᱠᱟ ᱯᱚᱭᱥᱟ ᱚᱱᱠᱟ ᱢᱟ ᱵᱟᱝ ᱛᱟᱦᱮᱸ ᱠᱟᱱ ᱜᱮᱭᱟ ᱛᱚᱵᱮ ᱮᱱᱦᱚᱸ ᱵᱩᱥᱩᱵ ᱠᱚᱛᱮ ᱥᱮ ᱥᱟᱹᱣᱲᱤ ᱥᱮ ᱥᱟᱶᱛᱮ ᱦᱟᱥᱟᱯᱤᱱ ᱵᱷᱤᱛ ᱦᱟᱥᱟ ᱨᱮ ᱦᱟᱥᱟ ᱛᱮᱱᱟᱜ ᱵᱷᱮᱫ ᱵᱩᱜ ᱟᱨᱩᱵ᱾ ᱦᱮᱸ ᱦᱟᱥᱟ ᱛᱮᱵᱚᱱ ᱡᱮᱞᱮᱫ ᱠᱟᱱ ᱛᱟᱦᱮᱱᱟ ᱟᱵᱚᱣᱟᱜ ᱵᱷᱤᱛ ᱠᱩ ᱥᱮ ᱯᱤᱰᱟᱹ ᱠᱚᱸ ᱮᱱᱛᱮ ᱦᱟᱥᱟ ᱛᱮᱜᱮ ᱾ ᱛᱚᱵᱮ ᱮᱱᱦᱚᱸ ᱡᱚᱛᱷᱮᱥᱴᱚ ᱛᱟᱦᱮᱱ ᱚᱲᱟᱜ ᱞᱟᱜᱤᱫ ᱫᱚᱵᱚ ᱢᱟᱱᱮ ᱢᱚᱡᱽ ᱜᱮ ᱟᱹᱭᱠᱟᱹᱜ ᱠᱟᱱ ᱛᱟᱦᱮᱱᱟ ᱟᱨ ᱱᱚᱜᱚᱭ ᱵᱚᱱ ᱛᱟᱦᱮᱸᱱᱟ ᱞᱟᱹᱴᱩ ᱯᱟᱨᱟ ᱾ ᱵᱟᱲᱟᱭᱱᱟ ᱛᱚ ᱱᱤᱛᱚᱜ ᱫᱚ ᱚᱱᱠᱟᱜ ᱜᱮ ᱦᱟᱸᱜ ᱟᱭᱢᱟ ᱦᱚᱲᱟᱜ ᱦᱟᱸᱜ ᱯᱚᱭᱥᱟ ᱠᱩ ᱢᱟᱱᱮ ᱦᱩᱭ ᱵᱟᱲᱟᱭᱮᱱ ᱠᱷᱟᱡ ᱫᱚ ᱚᱱᱮ ᱠᱚ ᱢᱮᱱᱫᱟ ᱾ ᱢᱟᱱᱮ ᱴᱤᱱ ᱚᱲᱟᱜ ᱠᱚ ᱵᱮᱱᱟᱣ ᱠᱮᱫᱟ ᱯᱟᱠᱟ ᱚᱲᱟᱜ ᱜᱮ ᱥᱮ ᱵᱷᱟᱜᱮ ᱪᱮᱫ ᱠᱚᱪᱚᱝ ᱦᱟᱸᱜ? ᱚᱱᱟ ᱛᱟᱭᱚᱢ ᱛᱟᱭᱚᱢ ᱛᱮᱫᱚ ᱚᱠᱚᱭᱴᱟᱜ ᱚᱠᱚᱭᱟᱜ ᱪᱚᱝ ᱦᱟᱸᱜ ᱯᱚᱭᱥᱟᱭ ᱰᱷᱮᱨ ᱧᱚᱜ ᱮᱱᱟ? ᱥᱮᱠᱚ ᱡᱩᱴᱟᱹᱣ ᱡᱟᱣᱨᱟ ᱠᱮᱫᱟ ᱩᱱᱠᱩ ᱫᱚ ᱟᱥᱛᱮ ᱟᱥᱛᱮ ᱛᱮ ᱦᱟᱸᱜ ᱢᱟᱱᱮ ᱮ ᱵᱤᱞᱰᱤᱝ ᱠᱚ ᱵᱮᱱᱟᱜ ᱠᱟᱱᱟ ᱦᱟᱸᱜ, ᱟᱸᱡᱚᱢ ᱠᱮᱜᱼᱟ ᱵᱮᱱ ᱜᱚᱢᱠᱮ?
ᱦᱳᱭ ᱦᱳᱭ᱾
ᱛᱚᱵᱮ ᱚᱱᱠᱟᱜᱮ ᱦᱟᱸᱜ ᱛᱚ ᱚᱱᱮ ᱥᱟᱹᱣᱲᱤ ᱚᱲᱟᱜ ᱠᱷᱚᱱ ᱦᱟᱥᱟ ᱚᱲᱟᱜ ᱠᱷᱚᱱ ᱯᱟᱠᱟ ᱚᱲᱟᱜ ᱠᱮᱫᱟ ᱠᱚ ᱵᱤᱞᱰᱤᱝ ᱫᱷᱟᱹᱨᱤᱡ᱾ ᱛᱚ ᱱᱤᱛᱚᱜ ᱱᱚᱰᱮ ᱠᱩᱠᱤᱞ ᱠᱩᱠᱞᱤ ᱞᱤᱧ ᱫᱚᱦᱚᱭᱟ ᱟᱵᱮᱱ ᱴᱷᱮᱡ ᱡᱮ ᱚᱱᱠᱟ ᱵᱤᱞᱰᱤᱝ ᱮ ᱦᱟᱥᱟ ᱚᱲᱟᱜ ᱥᱮ ᱥᱟᱹᱣᱲᱤ ᱚᱲᱟᱜ ᱥᱮ ᱥᱟᱣᱲᱤ ᱦᱟᱥᱟ ᱚᱲᱟᱜ ᱡᱮᱱ ᱞᱮᱠᱟ ᱤᱱᱟᱹ ᱠᱟᱛᱮᱜ ᱴᱤᱱ ᱯᱟᱠᱟ ᱚᱲᱟᱜ ᱤᱱᱟᱹ ᱠᱟᱛᱮᱜ ᱵᱤᱞᱰᱤᱝ ᱛᱚ ᱱᱚᱣᱟ ᱯᱮᱭᱟ ᱚᱲᱟᱜ, ᱯᱮᱭᱟ ᱚᱲᱟᱜ ᱵᱷᱤᱛᱨᱤ ᱨᱮ, ᱛᱚᱵᱮ ᱟᱵᱮᱱ ᱫᱚ ᱦᱟᱸᱜ ᱚᱠᱟᱴᱟᱜ ᱚᱲᱟᱜ ᱟᱹᱰᱤ ᱱᱟᱭ ᱱᱟᱯᱟᱭ ᱵᱮᱱ ᱟᱹᱭᱠᱟᱹᱣᱟ? ᱢᱟᱲᱟᱱ ᱠᱟᱹᱴᱤᱡ ᱨᱚᱲ ᱟᱛᱟᱞᱟᱝ ᱢᱮ᱾
ᱦᱳᱭ ᱟᱫᱚ ᱦᱟᱸᱜ ᱱᱤᱛᱚᱜ ᱫᱚ ᱧᱮᱞ ᱞᱮᱠᱷᱟᱱ ᱦᱟᱸᱜ ᱟᱹᱞᱤᱧ ᱫᱩᱱᱤᱧ ᱞᱟᱹᱭᱟ ᱡᱟᱦᱟᱸ ᱫᱚ ᱦᱟᱸᱜ ᱚᱱᱮ ᱡᱷᱚᱛᱚ ᱠᱷᱚᱱ ᱥᱚᱨᱮᱥ ᱚᱲᱟᱜ ᱡᱟᱦᱟᱸ ᱟᱵᱚᱨᱮᱱ ᱦᱟᱯᱲᱟᱢ ᱠᱚᱠᱚ ᱵᱮᱱᱟᱣ ᱦᱚᱴᱚᱣᱟᱜ ᱵᱚᱱ ᱛᱟᱦᱮᱸ ᱠᱟᱱᱟ
ᱮ ᱡᱟᱦᱟᱸ ᱵᱩᱥᱩᱵ ᱚᱲᱟᱜ ᱠᱚ ᱦᱟᱸᱜ, ᱵᱩᱥᱩᱵ ᱚᱲᱟᱜ, ᱦᱟᱥᱟ ᱛᱮ ᱱᱚᱣᱟ ᱵᱷᱤᱛ ᱵᱚᱱ ᱨᱟᱠᱟᱵᱟ ᱟᱨ ᱵᱩᱥᱩᱵ ᱠᱟᱹᱣᱲᱤ ᱛᱮᱵᱚᱱ ᱫᱟᱞᱚᱵᱼᱟ᱾ ᱟᱫᱚ ᱚᱱᱟ ᱚᱲᱟᱜ ᱜᱮ ᱦᱟᱸᱜ ᱥᱚᱨᱮᱥ ᱫᱩᱞᱤᱧ ᱢᱮᱛᱟᱜ ᱠᱟᱱᱟ᱾ ᱪᱮᱫᱟᱜ ᱥᱮ ᱟᱵᱚ ᱫᱚ ᱦᱟᱸᱜ ᱱᱚᱜᱼᱚᱭ ᱱᱤᱛᱚᱜ ᱦᱚᱸ ᱡᱟᱦᱟᱸ ᱨᱮᱵᱚ ᱵᱚᱸᱜᱟᱭᱟ ᱵᱩᱨᱩᱭᱟ ᱥᱮ ᱟᱨ ᱛᱷᱟᱱ ᱵᱚᱱ ᱛᱮᱭᱟᱨᱟ ᱚᱸᱰᱮ ᱫᱚ ᱦᱟᱸᱜ ᱚᱱᱟ ᱥᱟᱹᱣᱲᱤ ᱠᱚᱛᱮ ᱜᱮᱵᱚᱱ ᱫᱟᱞᱚᱵᱮᱫ-ᱟ ᱟᱨ ᱚᱱᱟ ᱜᱮ ᱦᱟᱸᱜ ᱵᱚᱸᱜᱟ ᱛᱷᱟᱱ ᱵᱚ ᱵᱮᱱᱟᱣᱮᱫᱼᱟ᱾ ᱟᱫᱚ ᱚᱱᱮ ᱚᱱᱠᱟ ᱜᱮ ᱟᱵᱚ ᱦᱚᱸ ᱵᱚᱸᱜᱟ ᱵᱟᱨᱟ ᱵᱟᱨᱤ ᱞᱮᱠᱟ ᱡᱩᱫᱤ ᱛᱟᱦᱮᱱ ᱥᱟᱱᱟ ᱵᱚᱱᱟ ᱮᱱᱠᱷᱟᱱ ᱫᱚ ᱵᱩᱥᱩᱵ ᱚᱲᱟᱜ ᱠᱚᱨᱮ ᱜᱮ ᱱᱟᱯᱟᱭ ᱫᱚ ᱦᱟᱸᱜ ᱵᱩᱡᱷᱟᱹᱜ᱾ ᱠᱮᱢᱟ ᱟᱫᱚ ᱱᱮᱛᱟᱨ ᱫᱚ ᱦᱟᱸᱜ ᱧᱮᱞᱚᱜᱚᱜ ᱠᱟᱱᱟ ᱛᱚ ᱟᱫᱚ ᱮᱴᱟᱜ ᱡᱟᱹᱛᱤ ᱠᱚᱦᱚᱸ ᱠᱚ ᱞᱟᱦᱟ ᱟᱠᱟᱱᱟ᱾ ᱮᱱᱠᱷᱟᱱ ᱟᱵᱚ ᱦᱚᱸ ᱴᱟᱠᱟ ᱯᱩᱭᱥᱟᱹ ᱵᱚ ᱠᱩᱲᱟᱹᱣᱮᱫ ᱠᱷᱟᱱ ᱫᱚ ᱟᱵᱚ ᱦᱚᱸ ᱟᱫᱚ ᱚᱱᱠᱟ ᱜᱮ ᱠᱩ ᱞᱮᱠᱟ ᱜᱮ ᱛᱟᱦᱮᱱ ᱥᱟᱱᱟᱭᱮᱫ ᱵᱚᱱ ᱛᱮ ᱟᱫᱚ ᱱᱮᱛᱟᱨ ᱫᱚ ᱦᱚᱸᱜ-ᱚᱭ ᱫᱟᱞᱟᱱ ᱚᱲᱟᱜ ᱠᱚᱜᱮ ᱵᱮᱱᱟᱣᱮᱫ-ᱟ, ᱟᱫᱚ ᱫᱟᱞᱟᱱ ᱚᱲᱟᱜ ᱫᱚ ᱦᱟᱸᱜ ᱡᱟᱦᱟᱸᱭᱟᱜ ᱴᱟᱠᱟ ᱠᱟᱹᱣᱰᱤ ᱦᱮᱱᱟᱜ ᱛᱟᱭᱟ ᱩᱱᱤᱜᱮ ᱦᱟᱸᱜ-ᱮ ᱵᱮᱱᱟᱣ ᱫᱟᱲᱮᱭᱟᱜ ᱠᱟᱱᱟ ᱟᱨ ᱡᱟᱦᱟᱸᱭ ᱚᱱᱟ ᱠᱷᱚᱱ ᱠᱚᱢ ᱢᱮᱱᱟᱜ ᱛᱟᱠᱚᱣᱟ ᱩᱱᱠᱩ ᱫᱚ ᱦᱟᱸᱜ ᱦᱚᱭᱛᱚ ᱤᱴᱟᱹ ᱛᱮᱜᱮ ᱱᱚᱝᱠᱟ ᱵᱷᱤᱛ ᱫᱚᱠᱚ ᱵᱮᱱᱟᱣᱮᱫ-ᱟ ᱟᱨ ᱴᱤᱧ ᱛᱟᱹᱱᱤᱡ ᱛᱮ ᱥᱮ ᱴᱟᱞᱤ ᱛᱟᱹᱱᱤᱡ ᱛᱮ ᱥᱮ ᱡᱟᱦᱟᱱᱟᱜ ᱚᱱᱮ ᱚᱱᱟ ᱮᱡᱵᱮᱥᱴᱟᱨ ᱠᱚᱛᱮ ᱠᱚ ᱫᱟᱞᱚᱵᱮᱜ-ᱟ᱾ ᱟᱫᱚ ᱛᱟᱦᱮᱱ ᱢᱟᱛᱚ ᱦᱩᱭᱩᱜ ᱜᱮᱭᱟ ᱡᱟᱦᱟᱸ ᱨᱮᱜᱮ᱾
ᱦᱳᱭ ᱴᱷᱤᱠ ᱜᱮᱵᱮᱱ ᱢᱮᱱ ᱠᱮᱫᱟ ᱜᱚᱝᱠᱮ ᱡᱮᱞᱮᱠᱟ ᱚᱱᱟ ᱯᱮᱭᱟ ᱫᱷᱟᱨᱟ ᱚᱲᱟᱜ ᱞᱟᱦᱟ ᱛᱮᱢᱟ ᱮᱛᱮᱜ ᱟᱵᱩ ᱦᱟᱯᱲᱟᱢ ᱥᱮ ᱩᱱᱠᱩᱣᱟᱜ ᱚᱲᱟᱜ ᱛᱟᱦᱮᱸ ᱠᱟᱱᱟ ᱥᱮ ᱟᱵᱚᱨᱮᱱ ᱦᱟᱲᱟᱢ ᱵᱩᱰᱦᱷᱤ ᱛᱟᱠᱚ ᱠᱚ ᱵᱮᱱᱟᱣ ᱦᱚᱴᱚ ᱞᱮᱫᱟ ᱚᱱᱟ ᱚᱲᱟᱜ ᱛᱚ ᱱᱤᱛ ᱛᱟᱨ ᱡᱮᱞᱮᱠᱟ ᱴᱤᱱ ᱚᱲᱟᱜ ᱦᱚᱸ ᱧᱮᱞᱚᱜ ᱠᱟᱱᱟ᱾ ᱚᱱᱟ ᱛᱟᱭᱚᱢ ᱥᱟᱶ ᱥᱟᱶᱛᱮ ᱵᱤᱞᱰᱤᱝ ᱟᱭᱢᱟ ᱜᱮ ᱦᱩᱭ ᱵᱟᱲᱟᱭᱮᱱᱟ᱾ ᱛᱚ ᱟᱹᱞᱤᱧ ᱫᱚ ᱜᱚᱢᱠᱮ ᱟᱵᱮᱱ ᱪᱮᱫ ᱞᱮᱠᱟ ᱵᱮᱱ ᱢᱮᱱ ᱠᱮᱫᱟ ᱚᱱᱮ ᱥᱟᱹᱣᱲᱤ ᱵᱩᱥᱩᱵ ᱛᱮᱱᱟᱜ ᱚᱲᱟᱜ ᱚᱠᱟᱴᱟᱜ ᱦᱟᱸᱜ ᱠᱚ ᱵᱮᱱᱟᱣ ᱦᱚᱴᱚ ᱞᱮᱜ ᱞᱟᱦᱟᱛᱮ ᱚᱱᱟ ᱚᱲᱟᱜ ᱜᱮ ᱦᱟᱸᱜ ᱟᱹᱰᱤ ᱵᱷᱟᱜᱮ ᱞᱤᱧ ᱟᱹᱭᱠᱟᱹᱣᱟ᱾ ᱟᱨ ᱦᱟᱯᱲᱟᱢ ᱠᱚ ᱞᱟᱹᱜᱤᱫ ᱛᱮᱢᱟ ᱚᱱᱟ ᱚᱲᱟᱜ ᱢᱟᱱᱮ ᱵᱚᱱ ᱵᱮᱱᱟᱣ ᱜᱮᱭᱟ ᱛᱚ ᱚᱱᱟ ᱢᱟ ᱮᱠᱟᱞᱛᱮ ᱮᱠ ᱥᱚᱨᱮᱥ ᱠᱟᱛᱷᱟ ᱮᱠᱟᱞᱛᱮ ᱢᱚᱡᱽ ᱠᱟᱛᱷᱟ ᱠᱟᱱᱟ᱾ ᱚᱱᱟ ᱦᱚᱸᱞᱤᱧ ᱯᱟᱹᱛᱭᱟᱹᱣᱫᱟ-ᱟ ᱟᱨ ᱥᱟᱹᱣᱲᱤ ᱚᱲᱟᱜ ᱨᱮᱫ ᱫᱚ ᱱᱤᱭᱟᱹ ᱦᱚᱸ ᱜᱚᱝᱠᱮ ᱢᱚᱸᱡᱽ ᱟᱹᱭᱠᱟᱹᱜ-ᱟ ᱛᱟᱦᱮᱸ ᱵᱟᱲᱟᱭᱟ᱾ ᱛᱚ ᱡᱮᱞᱮᱠᱟ ᱡᱩᱫᱤ ᱟᱵᱮᱱ ᱥᱟᱹᱣᱲᱤ ᱚᱲᱟᱜ ᱨᱮᱵᱮᱱ ᱛᱟᱦᱮᱱᱟ᱾ ᱛᱚ ᱡᱩᱫᱤ ᱟ ᱟᱹᱰᱤ ᱜᱟᱱ ᱜᱮ ᱡᱩᱫᱤ ᱞᱚᱞᱚᱭᱟ ᱛᱚᱵᱮ ᱚᱱᱟ ᱥᱟᱹᱣᱲᱤ ᱚᱲᱟᱜ ᱨᱮᱫᱚ ᱦᱟᱸᱜ ᱢᱟᱱᱮ ᱱᱚᱝᱠᱟ ᱵᱩᱡᱷᱟᱹᱜᱼᱟ ᱡᱟᱱᱤᱵᱟ ᱟᱹᱰᱤ ᱡᱟᱹᱥᱛᱤ ᱫᱚ ᱵᱟᱭ ᱞᱚᱞᱚ ᱟᱠᱟᱜ ᱞᱮᱠᱟ, ᱚᱱᱠᱟ ᱦᱚᱸ ᱵᱩᱡᱩᱜᱼᱟ᱾ ᱟᱨ ᱨᱮᱭᱟᱲ ᱫᱤᱱ ᱚᱠᱛᱮ ᱦᱚᱸ ᱢᱟᱱᱮ ᱡᱮᱞᱮᱠᱟ ᱵᱮᱱ ᱢᱮᱱᱟ ᱟᱹᱰᱤ ᱡᱟᱹᱥᱛᱤ ᱨᱮᱭᱟᱲ ᱠᱷᱟᱱ ᱚᱱᱟ ᱥᱟᱹᱣᱲᱤ ᱚᱲᱟᱜ ᱨᱮᱫᱚ ᱩᱱᱟᱹᱜ ᱫᱚ ᱦᱟᱜ ᱨᱮᱭᱟᱲ ᱫᱚ ᱵᱟᱹᱭᱠᱟᱹᱜᱼᱟ᱾ ᱟᱨᱦᱚᱸ ᱢᱤᱫᱴᱮᱱ ᱠᱟᱛᱷᱟ ᱵᱮᱱ ᱧᱮᱞ ᱞᱮᱠᱷ ᱠᱟᱱ ᱡᱩᱫᱤ ᱟᱹᱰᱤ ᱡᱟᱹᱥᱛᱤ ᱫᱟᱜᱟ ᱛᱚᱵᱮ ᱴᱤᱱ ᱨᱮᱢᱟ ᱦᱤᱨᱠᱷᱟᱹ ᱜᱮ ᱥᱟᱰᱮᱤᱭᱟ ᱵᱟᱝ᱾ ᱛᱚ ᱴᱤᱱ ᱨᱮᱢᱟ ᱟᱹᱰᱤ ᱦᱤᱨᱠᱷᱟᱹ ᱜᱮ ᱵᱩᱡᱷᱟᱹᱣᱟ ᱛᱚᱵᱮ ᱥᱟᱹᱣᱲᱤ ᱚᱲᱟᱜ ᱨᱮᱫᱚ ᱢᱟᱱᱮ ᱢᱟᱱᱮ ᱵᱟᱝ ᱥᱟᱰᱮᱤᱭᱟ ᱟᱹᱰᱤ ᱱᱟᱭ ᱱᱟᱯᱟᱭ ᱜᱮ᱾ ᱛᱚᱵᱮ ᱨᱮᱭᱟᱲ ᱟᱨ ᱞᱚᱞᱚ ᱫᱚ ᱚᱱᱟ ᱫᱚ ᱮᱛᱮᱜ ᱥᱟᱹᱣᱲᱤ ᱚᱲᱟᱜ ᱨᱮᱜᱮ ᱟᱹᱰᱤ ᱢᱚᱸᱡᱽ ᱠᱮ-ᱟ ᱟᱨ ᱵᱤᱞᱰᱤᱝ ᱨᱮᱦᱚᱸ ᱚᱱᱠᱟ ᱫᱚ ᱮᱛᱮ ᱢᱚᱸᱡᱽ ᱫᱟ ᱮᱛᱮ ᱟᱹᱣᱨᱤᱞᱤᱧ ᱚᱱᱩᱵᱷᱚᱵ ᱞᱟᱜᱟᱭᱟ ᱟᱨ ᱥᱴᱮᱱ ᱚᱲᱟᱜ ᱨᱮᱦᱚᱸ ᱮᱛᱮ ᱚᱱᱠᱟ ᱫᱚ ᱮᱛᱮ ᱟ ᱥᱣᱨᱤᱞᱤᱧ ᱚᱱᱩᱵᱷᱚᱵ ᱞᱮᱜᱭᱟ᱾ ᱛᱚᱵᱮ ᱥᱟᱹᱣᱲᱤ ᱚᱲᱟᱜ ᱨᱮ ᱛᱟᱦᱮᱸ ᱵᱟᱲᱟᱭ ᱨᱮᱭᱟᱜ ᱚᱱᱟᱫᱚ ᱮᱱᱛᱮ ᱟᱨ ᱥᱟᱱᱛᱤ ᱜᱮ ᱥᱟᱱᱛᱤ ᱜᱮ ᱛᱮᱫ ᱡᱩᱫᱟᱹᱭ ᱜᱮᱭᱟ᱾ ᱱᱚᱣᱟ ᱫᱚ ᱵᱚᱸᱜᱟ ᱚᱲᱟᱜ ᱵᱚᱱ ᱵᱚᱸᱜᱟ ᱠᱚᱦᱚᱸ ᱚᱱᱟ ᱚᱲᱟᱜ ᱠᱚ ᱠᱩᱥᱤᱭᱟ ᱛᱟᱵᱚᱱ ᱵᱟᱝ ᱫᱚ ᱪᱮᱫ ᱛᱮᱜ ᱚᱱᱟᱛᱮ ᱛᱚ ᱡᱮᱦᱳᱠ ᱟᱹᱰᱤ ᱥᱟᱱᱛᱤ ᱜᱮ ᱟᱹᱭᱠᱟᱹᱜ-ᱟ ᱚᱱᱟ ᱚᱲᱟᱜ ᱨᱮᱫᱚ ᱚᱱᱟᱞᱤᱧ ᱢᱚᱱᱮ ᱵᱟᱲᱟᱭᱟ ᱟᱹᱞᱤᱧ ᱫᱚ᱾
ᱫᱚ ᱟᱫᱚ ᱟᱹᱞᱤᱧ ᱦᱚᱸ ᱱᱚᱜᱼᱚᱭ ᱦᱟᱸᱜ ᱡᱚᱠᱷᱚᱱ ᱦᱟᱸᱜ ᱜᱤᱫᱟᱹᱨ ᱚᱠᱛᱚᱨ ᱨᱮ ᱡᱚᱠᱷᱚᱱ ᱱᱩᱠᱩ ᱦᱚᱸ ᱜᱚᱜᱚ ᱵᱟᱵᱟ ᱛᱟᱠᱚ ᱴᱟᱠᱟ ᱠᱟᱹᱣᱰᱤ ᱠᱚ ᱵᱟᱠᱚ ᱦᱩᱲᱟᱹ ᱫᱟᱲ ᱛᱟᱦᱮᱸ ᱛᱟᱸᱦᱮᱫᱟ ᱩᱱᱫᱚ ᱱᱚᱜ ᱱᱚᱝᱠᱟ ᱥᱟᱣᱲᱤ ᱚᱲᱟᱜ ᱜᱮ ᱛᱟᱦᱮᱸ ᱠᱟᱱ ᱛᱟᱞᱮᱭᱟ ᱟᱫᱚ ᱩᱱ ᱡᱚᱠᱷᱚᱱ ᱜᱮ ᱛᱟᱦᱮ ᱵᱟᱲᱟ ᱦᱩᱭ ᱠᱟᱱᱟ ᱟᱹᱰᱤ ᱢᱚᱡᱽ ᱟᱹᱰᱤ ᱱᱟᱯᱟᱭ ᱜᱮ ᱟᱹᱭᱠᱟᱹᱜᱼᱟ᱾ ᱟᱫᱚ ᱱᱤᱛᱚᱜ ᱢᱟ ᱱᱚᱜᱼᱚᱭ ᱴᱟᱠᱟ ᱠᱟᱹᱣᱰᱤ ᱠᱚ ᱟᱨᱡᱟᱣ ᱠᱟᱛᱮᱫ ᱱᱟᱸᱜ ᱱᱚᱜᱼᱚᱭ ᱛᱟᱞᱮ ᱚᱲᱟᱜ ᱛᱟᱦᱮᱱ ᱦᱩᱭᱩᱜ ᱠᱟᱱᱟ, ᱟᱫᱚ ᱦᱟᱱᱟ ᱵᱩᱥᱩᱵ ᱚᱲᱟᱜ ᱤᱪᱟᱹ ᱥᱟᱹᱣᱲᱤ ᱚᱲᱟᱜ ᱜᱮ ᱩᱭᱦᱟᱹᱨ ᱫᱚ ᱦᱮᱡ ᱜᱚᱫᱚᱜᱼᱟ, ᱪᱮᱫᱟᱜ ᱥᱮ ᱚᱸᱰᱮ ᱡᱟᱸᱦᱟᱸ ᱥᱩᱠ ᱧᱟᱢᱚᱜ ᱠᱟᱱ ᱛᱟᱦᱮᱸ ᱠᱟᱱᱟ ᱠᱟᱨᱚᱱ ᱧᱟᱢᱚᱜ ᱠᱟᱱ ᱠᱟᱱᱟ ᱫᱟᱞᱟᱱ ᱚᱲᱟᱜ ᱨᱮᱫᱚ ᱱᱤᱛᱚᱜ ᱚᱱᱠᱟ ᱵᱟᱭ ᱧᱟᱢᱚᱜᱚᱜ ᱠᱟᱱᱟ᱾
ᱦᱳᱭᱻᱦᱳᱭ᱾